ᱦᱮᱸ ᱟᱸᱡᱚᱢᱚᱜ ᱼᱼ
ᱦᱮᱸ ᱟᱸᱡᱚᱢ ᱧᱟᱢ
ᱦᱮᱸ, ᱦᱮᱸ ᱟᱸᱡᱚᱢᱚᱜ ᱠᱟᱱᱟ।
ᱦᱩᱸ ᱛᱟᱦᱞᱮ ᱪᱮᱫ ᱠᱚ ᱵᱤᱱ ᱪᱤᱠᱟᱹᱭᱮᱫᱟ?
ᱪᱮᱫ ᱦᱚᱸ ᱵᱟᱝᱟ ᱡᱚᱢ ᱵᱟᱲᱟ ᱠᱟᱛᱮ ᱫᱩᱲᱩᱵ ᱠᱟᱱᱟᱞᱤᱧ। ᱟᱨ ᱟᱹᱵᱤᱱ ᱫᱚ?
ᱟᱹᱞᱤᱧ ᱦᱚᱸ ᱱᱚᱜᱼᱚᱭ ᱟᱹᱞᱤᱧ ᱦᱚᱸ ᱡᱚᱢ ᱵᱟᱲᱟ ᱠᱟᱛᱮᱫ ᱞᱤᱧ ᱫᱩᱲᱩᱵ ᱵᱟᱲᱟ ᱟᱠᱟᱱᱟ।
ᱫᱤᱭᱮ ᱛᱟᱦᱚᱞᱮ ᱚᱱᱛᱮ ᱟᱵᱤᱱ ᱥᱮᱜ ᱫᱟᱜ ᱡᱟᱹᱲᱤ ᱠᱚ ᱪᱮᱫ ᱞᱮᱠᱟᱭ ᱫᱟᱜ ᱡᱟᱹᱲᱤᱭᱮᱫᱟ?
ᱦᱮᱸ ᱱᱚᱛᱮ ᱫᱟᱜ ᱡᱟᱹᱲᱤ ᱠᱚ ᱵᱷᱟᱜᱤ ᱜᱮ ᱦᱩᱭᱩᱜ ᱠᱟᱱᱟ। ᱛᱮᱦᱮᱧ ᱛᱚ ᱥᱮᱛᱟᱜ ᱠᱷᱚᱱᱮ ᱨᱤᱢᱤᱞ ᱠᱟᱜ ᱛᱟᱦᱮᱸᱫ ᱱᱚᱜᱼᱚᱭ ᱱᱤᱛᱚᱜ ᱜᱮ ᱡᱟᱹᱲᱤ ᱵᱟᱲᱟ ᱠᱮᱫᱼᱟᱭ।
ᱟᱪᱪᱷᱟ, ᱟᱹᱞᱤᱧ ᱥᱮᱫ ᱦᱚᱸ ᱯᱨᱚᱪᱩᱨᱮ ᱫᱟᱜ ᱠᱮᱫᱟᱭ ᱦᱚᱸᱼᱚᱭ ᱮᱠᱴᱩ ᱞᱟᱦᱟ। ᱟᱫᱚ ᱱᱤᱛᱚᱜ ᱫᱚ ᱱᱟᱜ ᱠᱷᱟᱱᱮ ᱟᱥᱚᱲ ᱵᱟᱲᱟ ᱟᱠᱟᱫ ᱜᱮ ᱟᱵᱤᱱ ᱠᱤ ᱯᱷᱟᱠᱟ ᱧᱚᱜ ᱨᱮ ᱢᱮᱱᱟᱜ ᱵᱤᱱᱟ?
ᱦᱮᱸ
ᱚᱸᱻ ᱵᱟᱝ ᱦᱳᱭ ᱟᱸᱡᱚᱢᱚᱜ ᱠᱟᱱᱟ ᱛᱚ। ᱦᱳᱭ ᱵᱟᱲᱟ ᱮᱫᱟᱭ ᱥᱮ ᱪᱮᱫ ᱟᱹᱵᱤᱱ ᱥᱮᱫ ᱡᱟᱹᱥᱛᱤ ᱜᱮ?
ᱦᱮᱸ ᱠᱟᱹᱴᱤᱡ ᱦᱚᱭ ᱵᱟᱲᱟᱭ ᱜᱮᱭᱟᱭ। ᱠᱷᱩᱵ ᱟᱸᱡᱚᱢᱚᱜ ᱠᱟᱱᱟ ᱥᱮ ᱪᱮᱫ?
ᱵᱟ ᱵᱟᱝ ᱦᱟᱞᱠᱟ ᱦᱟᱞᱠᱟ ᱟᱸᱡᱚᱢᱚᱜ ᱠᱟᱱ ᱛᱟᱦᱮᱸᱫ ᱾
ᱚᱻ
ᱛᱚ ᱛᱟᱦᱚᱞᱮ ᱟᱵᱤᱱ ᱥᱮᱫ ᱫᱟᱜ ᱠᱚᱭ ᱟᱥᱚᱲ ᱠᱟᱫᱟᱭ?
ᱦᱮᱸ ᱟᱹᱥᱩᱲ ᱠᱟᱫᱟᱭ। ᱟᱨ ᱪᱮᱫ ᱞᱮᱠᱟ ᱢᱮᱱᱟᱜ ᱵᱤᱱᱟ?
ᱦᱮᱸ ᱢᱮᱱᱟᱜ ᱟᱠᱟᱫ ᱞᱤᱧᱟᱹ ᱱᱤᱛᱳᱜ ᱛᱚ ᱟᱯᱟ ᱛᱚᱛᱚ ᱵᱷᱹᱟᱜᱤ ᱜᱮ। ᱪᱟᱸᱫᱳᱣᱟᱜ ᱫᱩᱞᱟᱹᱲ ᱛᱮ ᱱᱤᱛᱚᱜ ᱫᱚ ᱱᱟᱯᱟᱭ ᱜᱮ ᱢᱮᱱᱟᱜ ᱟᱠᱟᱫ ᱞᱤᱧᱟᱹ। ᱟᱫᱚ ᱛᱟᱭᱚᱢ ᱫᱟᱨᱟᱢ ᱫᱚ ᱱᱟᱜ ᱠᱷᱟᱱ ᱪᱮᱫ ᱞᱮᱠᱟ?
ᱦᱮᱸ, ᱦᱮᱸ ᱞᱟᱹᱭ ᱫᱟᱞᱤᱧ ᱜᱷᱟᱨᱚᱧᱡᱽ ᱠᱚᱨᱮ ᱡᱷᱚᱛᱚ ᱜᱮᱯᱮ ᱱᱟᱯᱟᱭ ᱜᱮᱭᱟ?
ᱦᱮᱸ ᱮᱠᱷᱚᱱ ᱛᱚ ᱱᱟᱯᱟᱭ ᱵᱟᱲᱟ ᱜᱮ ᱡᱷᱚᱛᱚ ᱦᱚᱲ ᱜᱮ ᱵᱷᱟᱜᱤ ᱜᱮ ᱢᱮᱱᱟᱜ ᱟᱠᱟᱫ ᱞᱮᱭᱟ।
ᱦᱮᱸ ᱾
ᱠᱟ ᱛᱟᱭᱚᱢ ᱫᱟᱨᱟᱢ ᱫᱚ ᱞᱟᱹᱭ ᱫᱚ ᱵᱟᱝ ᱜᱟᱱᱚᱜ ᱠᱟᱱᱟ᱾
ᱦᱮᱸ᱾ ᱛᱟᱭᱚᱢ ᱫᱟᱨᱟᱢ ᱨᱮᱱᱟᱜ ᱛᱚ ᱟᱵᱚ ᱫᱚ ᱵᱟᱵᱚᱱ ᱧᱮᱞ ᱫᱚᱦᱚᱣ ᱠᱟᱜᱼᱟ ᱦᱟᱸᱜ ᱪᱮᱫ ᱪᱤᱠᱟᱜ-ᱟ ᱪᱮᱜ ᱵᱟᱝ?
ᱦᱳᱭ᱾ ᱟᱫᱚ ᱟᱹᱵᱤᱱ ᱜᱮ ᱪᱮᱫ ᱞᱮᱠᱟ ᱚᱲᱟᱜ ᱠᱚᱨᱮᱜ, ᱚᱲᱟᱜ ᱜᱷᱟᱨᱚᱸᱡᱽ ᱠᱚᱨᱮ ᱪᱮᱫ ᱞᱮᱠᱟ ᱢᱮᱱᱟᱜ ᱟᱠᱟᱜ ᱠᱚᱣᱟ?
ᱦᱮᱸ ᱡᱚᱛᱚ ᱜᱮ ᱱᱟᱯᱟᱭ ᱜᱮ ᱪᱟᱸᱫᱳ ᱵᱚᱸᱜᱟ ᱦᱟᱜ ᱫᱟᱭᱟ ᱫᱩᱞᱟᱹᱲ ᱛᱮ ᱡᱚᱛᱚ ᱜᱮ ᱵᱮᱥ ᱜᱮ ᱢᱮᱱᱟᱜ ᱞᱮᱭᱟ᱾
ᱟᱸᱪᱪᱷᱟ ᱾ ᱦᱮᱸ ᱱᱟᱯᱟᱭ ᱛᱟᱦᱮᱸ ᱞᱮᱱ ᱠᱷᱟᱱ ᱜᱮ ᱱᱟᱯᱟᱭ ᱜᱮ᱾
ᱦᱮᱸ᱾
ᱛᱟᱞᱦᱮ ᱫᱟᱠᱟ ᱠᱚᱛᱚ ᱵᱤᱱ ᱡᱚᱢ ᱵᱟᱲᱟ ᱠᱮᱜᱼᱟ ᱛᱚ ᱵᱟᱝ?
ᱦᱮᱸ, ᱡᱚᱢ ᱟᱠᱟᱫᱟ ᱞᱤᱧ᱾
ᱪᱮᱜ ᱩᱛᱩ ᱟᱛᱮᱜ ᱠᱚᱵᱤᱱ ᱡᱚᱢ ᱵᱟᱲᱟ
ᱩᱛᱩ ᱫᱚ ᱥᱚᱵᱽᱡᱤ ᱜᱮ ᱛᱟᱦᱮᱸ ᱠᱟᱱᱟ ᱾ ᱟᱪᱪᱷᱟ ᱞᱟᱹᱭᱮᱫ ᱛᱟᱦᱮᱸᱱ ᱞᱤᱧ ᱠᱟᱴᱤᱡ ᱚᱱᱟ ᱡᱟᱦᱟᱸ ᱥᱟᱛᱟᱢ ᱫᱤᱭᱮ ᱛᱮ ᱮᱸ ᱜᱟᱯᱟᱞ ᱢᱟᱨᱟᱣ ᱞᱮᱠᱷᱟᱱ ᱵᱷᱟᱜᱤᱜᱼᱟ ᱾
ᱟᱪᱪᱷᱟ ᱦᱮᱸ, ᱚᱱᱟ ᱛᱚ ᱟᱹᱰᱤ ᱱᱟᱯᱟᱭᱚᱜᱼᱟ᱾
ᱦᱮᱸ, ᱟᱪᱪᱷᱟ ᱞᱟᱹᱭ ᱫᱟᱞᱤᱧ ᱡᱮ ᱩᱸᱢ ᱥᱟᱠᱨᱟᱛ ᱠᱚ ᱚᱠᱟ ᱞᱮᱠᱟ ᱵᱚᱱ ᱢᱟᱱᱟᱣ ᱜᱮᱭᱟ ᱠᱟᱹᱴᱤᱡ ᱵᱤᱱ ᱞᱮᱭ ᱞᱮᱠᱷᱟᱱ ᱵᱷᱟᱜᱤ ᱠᱚᱜᱼᱟ? ᱡᱮᱦᱮᱛᱩ ᱥᱟᱠᱨᱟᱛ ᱛᱚ ᱟᱵᱚ ᱥᱟᱱᱛᱟᱲ ᱠᱚᱣᱟᱜ ᱢᱟᱱᱮ ᱜᱩᱡᱩᱜ ᱵᱟᱧᱪᱟᱜ ᱯᱚᱨᱚᱵᱽ ᱠᱟᱱ ᱛᱟᱵᱚᱱᱟ ᱾ ᱛᱟᱦᱚᱞᱮ ᱴᱚᱴᱷᱟ ᱠᱤᱭᱟᱹ ᱚᱝᱠᱟ ᱟᱞᱟᱫᱟ ᱟᱞᱟᱫᱟ ᱯᱟᱪᱮᱜ ᱵᱚᱱ ᱢᱟᱱᱟᱣ ᱜᱮᱭᱟ! ᱟᱯᱮ ᱥᱮᱫ ᱚᱠᱟ ᱞᱮᱠᱟ ᱦᱳᱭᱳᱜᱼᱟ ᱟᱞᱮ ᱥᱮᱫ ᱚᱠᱟ ᱞᱮᱠᱟ ᱯᱟᱪᱮᱜ ᱵᱷᱮᱜᱟᱨ ᱵᱷᱮᱜᱟᱨ? ᱛᱚ ᱠᱟᱴᱤᱡ ᱵᱤᱱ ᱞᱮᱭ ᱞᱮᱠᱷᱟᱱ ᱟᱹᱰᱤ ᱱᱟᱯᱟᱭ ᱠᱚᱜᱼᱟ ᱾
ᱟᱸᱪᱪᱷᱟ, ᱦᱮᱸ ᱟᱫᱚ ᱥᱟᱠᱨᱟᱛ ᱯᱚᱨᱚᱵᱽ ᱫᱚ ᱟᱵᱚ ᱫᱚᱵᱚᱱ ᱢᱟᱱᱟᱣ ᱜᱮᱭᱟ ᱛᱚ ᱾ ᱟᱫᱚ ᱱᱟᱜ ᱠᱷᱟᱱ ᱟᱞᱤᱧ ᱫᱚ ᱩᱱᱟᱹᱜ ᱴᱟ ᱫᱚ ᱱᱟᱜ ᱠᱷᱟᱱ ᱩᱱᱟᱹᱜ ᱴᱟ ᱫᱚ ᱵᱟᱞᱤᱧ ᱵᱟᱲᱟᱭ ᱠᱟᱜᱼᱟ, ᱟᱫᱚ ᱟᱹᱞᱤᱧ ᱡᱟᱦᱟᱸ ᱛᱤᱱᱟᱹᱜ ᱞᱤᱧ ᱵᱟᱲᱟᱭ ᱠᱷᱮᱨ ᱚᱱᱟ ᱠᱚᱫᱚ ᱞᱤᱧ ᱞᱟᱹᱭᱟ ᱵᱤᱱ ᱠᱟᱱᱟ᱾
ᱦᱮᱸ᱾
ᱟᱫᱚ ᱟᱞᱮ ᱥᱮᱜ ᱫᱚ ᱱᱟᱜ ᱠᱷᱟᱱ ᱥᱟᱠᱨᱟᱛ ᱠᱚᱦᱚᱸ ᱵᱷᱟᱜᱤ ᱠᱚ ᱢᱟᱱᱟᱣ ᱵᱟᱲᱟᱭ ᱜᱮᱭᱟ ᱛᱚ᱾
ᱦᱮᱸᱻ ᱾
ᱡᱮᱢᱚᱱ ᱟᱫᱚ ᱟᱹᱰᱤ ᱦᱚᱲ ᱟᱹᱰᱤ ᱮᱴᱟᱜ ᱠᱚᱨᱮᱫ ᱫᱚ ᱟᱨᱚ ᱟᱞᱟᱫᱟ ᱟᱞᱟᱫᱟ ᱠᱚ ᱢᱟᱱᱟᱣ ᱵᱟᱲᱟᱭ ᱜᱮᱭᱟ ᱛᱚ᱾ ᱚᱠᱟ ᱥᱮᱡ ᱪᱮᱜ ᱞᱮᱠᱟ᱾
ᱦᱮᱸ ᱠᱟᱹᱴᱤᱡ ᱫᱚ ᱴᱚᱴᱷᱟ ᱠᱤᱭᱟᱹ ᱟᱞᱟᱫᱟ ᱟᱞᱟᱫᱟ ᱵᱚᱱ ᱢᱟᱱᱟᱣ ᱵᱟᱲᱟᱭ ᱜᱮᱭᱟ᱾ ᱦᱮᱸ᱾ ᱛᱟᱦᱚᱞᱮ ᱟᱯᱮ ᱥᱮᱜ ᱛᱚ
ᱦᱮᱸ ᱞᱟᱹᱭ ᱵᱤᱱ᱾
ᱚ ᱞᱟᱹᱭ ᱫᱟᱹᱧ ᱟᱯᱮ ᱥᱮᱜ ᱛᱚ ᱯᱟᱛᱲᱟ ᱯᱤᱴᱷᱟᱹ ᱠᱚ ᱦᱩᱭᱩᱜ ᱜᱮᱭᱟ?
ᱦᱮᱸ ᱦᱚᱭ ᱵᱟᱲᱟᱜ ᱜᱮᱭᱟ ᱯᱟᱛ ᱦᱮᱸ ᱦᱩᱭ ᱵᱟᱲᱟᱜ ᱜᱮᱭᱟ᱾ ᱟᱵᱚᱣᱟᱜ ᱛᱚ ᱥᱟᱠᱨᱟᱛ ᱯᱚᱨᱚᱵᱽ ᱫᱚ ᱢᱮᱫᱴᱮᱱ ᱟᱫᱚ ᱚᱱᱟ ᱫᱚ ᱢᱤᱫᱴᱮᱡ ᱪᱷᱚᱴᱚ ᱯᱚᱨᱚᱵᱽ ᱠᱚ ᱞᱟᱹᱭᱟ ᱡᱟᱦᱟᱸ ᱫᱚ ᱨᱩᱱᱰᱟᱹ ᱵᱚᱱ ᱞᱟᱹᱭ ᱫᱟ᱾
ᱦᱮᱸ᱾
ᱟᱨ ᱢᱤᱫᱴᱮᱱ ᱫᱚ ᱡᱟᱸᱦᱟ ᱫᱚ ᱥᱟᱠᱨᱟᱛ ᱫᱚ ᱚᱱᱟ ᱫᱚ ᱢᱟᱨᱟᱝ ᱯᱚᱨᱚᱵᱽ ᱛᱟᱵᱚᱱ᱾
ᱦᱮᱸ᱾
ᱚᱱᱠᱟ ᱢᱮᱫᱴᱮᱱ ᱟᱵᱤᱱ ᱥᱮᱜ ᱠᱚ ᱱᱚᱣᱟ ᱫᱚ ᱦᱩᱭᱩᱜ ᱜᱮᱭᱟ ᱥᱮ ᱵᱟᱝ ᱡᱟᱸᱦᱟᱸ ᱠᱚ ᱞᱟᱹᱭᱟ ᱨᱩᱱᱰᱟᱹ ᱢᱟᱱᱮ ᱦᱚᱯᱚᱱ ᱥᱟᱠᱨᱟᱛ?
ᱦᱮᱸ ᱚᱱᱟ ᱫᱚ ᱥᱟᱠᱨᱟᱛ ᱮ ᱼᱼ ᱮ ᱡᱟᱦᱟᱸ ᱟᱵᱚ ᱢᱟᱨᱟᱝ ᱥᱟᱠᱨᱟᱛ ᱵᱚᱱ ᱢᱟᱱᱟᱣᱟ, ᱚᱱᱟ ᱯᱚᱱᱮᱨᱚ ᱫᱤᱱ ᱞᱟᱦᱟ ᱚᱱᱠᱟ ᱜᱮᱞ ᱢᱚᱬᱮ ᱢᱟᱦᱟ ᱞᱟᱦᱟ, ᱚᱱᱟ ᱫᱚᱞᱮ ᱢᱟᱱᱟᱣ ᱜᱮᱭᱟ ᱟᱞᱮ ᱥᱮᱫ ᱦᱚᱸ ᱦᱮᱸ
ᱞᱟᱹᱴᱩ ᱥᱟᱠᱨᱟᱛ ᱠᱚᱫᱚ ᱚᱱᱟ ᱠᱚᱦᱚᱸ ᱟᱹᱵᱤᱱ ᱥᱮᱛ ᱜᱮ ᱚᱱᱠᱟ ᱪᱮᱫ ᱞᱮᱠᱟ?
ᱦᱮᱸ ᱞᱟᱹᱭ ᱮᱫᱟᱞᱤᱧ᱾ ᱟᱞᱮᱥᱮᱫ ᱫᱚ, ᱦᱟᱸᱜ ᱟᱨ
ᱴᱟᱣᱟᱨ ᱠᱟᱹᱴᱤᱡ ᱰᱤᱥᱴᱟᱵᱮᱜ ᱛᱟᱵᱤᱱᱟ᱾
ᱟᱨ ᱱᱤᱛᱚᱜ ᱟᱸᱡᱚᱢᱚᱜ ᱠᱟᱱᱟ᱾
ᱦᱮᱸ ᱟᱸᱡᱚᱢᱚᱜ ᱠᱟᱱᱟ᱾
ᱟᱨ ᱞᱟᱹᱭ ᱫᱟᱞᱤᱧ ᱟᱸᱡ
ᱞᱟᱹᱭ ᱵᱤᱱ ᱦᱮᱸ ᱟᱸᱡᱚᱢ
ᱚ ᱦᱮᱸ ᱞᱟᱹᱭ ᱫᱟᱞᱤᱧ ᱟᱞᱮᱥᱮᱫ ᱦᱚᱸ ᱥᱟᱠᱨᱟᱛ ᱫᱚ ᱵᱷᱟᱜᱤ ᱜᱮᱞᱮ ᱢᱟᱱᱟᱣᱟ᱾ ᱥᱟᱠᱨᱟᱛ ᱨᱮ ᱩᱸ ᱜᱩᱲ ᱠᱷᱟᱹᱡᱟᱹᱲᱤ ᱛᱟᱵᱮᱱ ᱠᱚ ᱥᱤᱯᱤ ᱠᱟᱛᱮᱜ ᱟᱞᱮ ᱥᱮᱫ ᱫᱚᱞᱮ ᱡᱚᱢ ᱜᱮᱭᱟ ᱟᱨ ᱚᱱᱟ ᱡᱟᱸᱦᱟᱸ ᱥᱤᱧ ᱥᱟᱠᱨᱟᱛ ᱦᱩᱭᱩᱜᱜᱼᱟ, ᱚᱱᱟ ᱞᱟᱦᱟ ᱫᱤᱱ ᱡᱟᱸᱦᱟ ᱚᱱᱟ ᱟᱞᱮ ᱥᱮᱫ ᱫᱚ ᱪᱟᱶᱰᱤ ᱞᱮ ᱢᱮᱱᱟ ᱛᱚ, ᱪᱟᱶᱰᱤ ᱦᱤᱞᱳᱜ ᱟᱭᱩᱵ
ᱵᱟᱝ ᱵᱟᱝ ᱟᱸᱡᱚᱢᱚᱜ ᱠᱟᱱ ᱛᱟᱵᱤᱱᱟ ᱴᱟᱣᱟᱨ ᱰᱤᱥᱴᱟᱵᱽ ᱫᱟᱭ ᱠᱟᱹᱴᱤᱡ᱾
ᱦᱮᱸ ᱟᱸᱡᱚᱢ ᱮᱫᱟᱵᱤᱱ ᱱᱤᱛᱚᱜ᱾
ᱦᱮᱸ ᱟᱸᱡᱚᱢ ᱫᱟᱞᱤᱧ
ᱦᱮᱸ ᱞᱟᱹᱭ ᱫᱟᱞᱤᱧ ᱟᱞᱮ ᱥᱮᱫ ᱦᱚᱸ ᱥᱟᱠᱨᱟᱛ ᱡᱟᱸᱦᱟᱸ
ᱦᱳᱭ ᱦᱳᱭ
ᱦᱮᱸ ᱚᱱᱟ ᱥᱤᱧ ᱥᱟᱠᱨᱟᱛ ᱥᱤᱧ ᱥᱟᱠᱨᱟᱛ ᱡᱟᱸᱦᱟᱸ ᱞᱮ ᱞᱟᱹᱭᱟ ᱚᱱᱟ ᱞᱟᱦᱟ ᱫᱤᱱ ᱡᱟᱦᱟᱸ ᱚᱱᱟ ᱫᱚ ᱟᱞᱮ ᱥᱮᱫ ᱫᱚ ᱪᱟᱶᱰᱤ ᱱᱷᱟᱜ ᱞᱮ ᱞᱟᱹᱭᱟ᱾
ᱡᱟᱸᱦᱟᱸᱭ ᱥᱤᱧ ᱥᱟᱠᱨᱟᱛ ᱚᱱᱟ ᱫᱚ ᱪᱮᱫ ᱵᱤᱱ ᱞᱟᱹᱭ ᱠᱮᱫᱟ᱾
ᱦᱮᱸ ᱥᱤᱧ ᱥᱟᱠᱨᱟᱛ ᱡᱟᱸᱦᱟᱸ ᱦᱤᱞᱳᱜ ᱦᱩᱭᱩᱜᱼᱟ ᱚᱱᱟ ᱞᱟᱦᱟ ᱫᱤᱱ ᱦᱤᱞᱳ ᱫᱚ ᱟᱞᱮ ᱫᱚ, ᱪᱟᱶᱰᱤ ᱞᱮ ᱞᱟᱹᱭᱟ, ᱢᱟᱱᱮ ᱯᱩᱭᱞᱳ ᱫᱤᱱ ᱦᱤᱞᱳᱜ ᱫᱚ ᱪᱟᱶᱰᱤ, ᱤᱱᱟᱹ ᱯᱚᱨᱮ ᱥᱤᱧ ᱥᱟᱠᱨᱟᱛ ᱟᱨ ᱫᱚᱥᱟᱨ ᱫᱤᱱ ᱦᱤᱞᱳᱜ ᱫᱚ ᱜᱟᱹᱲᱤ ᱟᱥᱮᱱ ᱞᱮ ᱞᱟᱹᱭᱟ ᱟᱞᱮ ᱥᱮᱫ ᱫᱚ᱾
ᱟᱪᱪᱷᱟ
ᱦᱮᱸ ᱟᱨ ᱚᱱᱟ ᱡᱟᱦᱟᱸ ᱪᱟᱶᱰᱤ ᱦᱤᱞᱳᱜ ᱜᱮ ᱦᱟᱸᱜ ᱟᱹᱭᱩᱵ ᱵᱮᱲᱟ ᱜᱩᱲ ᱠᱷᱟᱹᱡᱟᱹᱲᱤ ᱠᱚ ᱛᱟᱵᱮᱱ ᱠᱚ ᱥᱤᱯᱤ ᱠᱟᱛᱮᱜ ᱩᱱᱞᱮ ᱡᱚᱢᱟ
ᱟᱪᱪᱷᱟ ᱟᱫᱚ ᱱᱟᱜ ᱠᱷᱟᱱ ᱩᱱᱟᱹᱜ ᱫᱚ ᱟᱹᱞᱤᱧ ᱫᱚ ᱵᱟᱹᱞᱤᱧ ᱵᱟᱲᱟᱭ ᱜᱮᱭᱟ
ᱟᱪᱪᱷᱟ
ᱟᱨ ᱛᱟᱦᱚᱞᱮ ᱡᱮᱫᱤᱱ ᱚᱱᱠᱟ ᱥᱟᱠᱟᱢ ᱯᱤᱴᱷᱟᱹ ᱠᱚ ᱯᱟᱛᱲᱟ ᱯᱤᱴᱷᱟᱹ ᱠᱚ ᱚᱱᱠᱟ ᱡᱤᱞ ᱯᱤᱴᱷᱟᱹ ᱠᱚ ᱦᱩᱭ ᱵᱟᱲᱟᱜ ᱜᱮᱭᱟ ᱥᱮ ᱵᱟᱝ ᱛᱟᱦᱚᱞᱮ
ᱦᱮᱸ ᱦᱩᱭᱩᱜᱼᱟ ᱚᱱᱮ ᱥᱟᱠᱨᱟᱛ ᱨᱮ ᱥᱚᱨᱚᱦᱨᱟᱭ ᱨᱮ ᱟᱞᱮ ᱥᱮᱫ ᱫᱚ ᱡᱤᱞ ᱯᱤᱴᱷᱟᱹ ᱞᱮ ᱛᱮᱭᱟᱨ ᱜᱮᱭᱟ ᱡᱤᱞ ᱯᱤᱴᱷᱟᱹ ᱞᱮ
ᱟᱪᱪᱷᱟ ᱟᱪᱪᱷᱟ ᱟᱪᱪᱷᱟ ᱦᱮᱸ ᱱᱟᱯᱟᱭ ᱠᱟᱛᱷᱟ ᱜᱮ ᱚᱱᱟ ᱠᱚᱫᱚ ᱛᱤᱱᱟᱹᱜ ᱜᱟᱱ ᱵᱤᱱ ᱡᱚᱢ ᱫᱟᱲᱮᱭᱟᱜᱼᱟ ᱛᱤᱱᱟᱹ ᱜᱟᱱ ᱵᱤᱱ ᱡᱚᱢ ᱫᱟᱲᱮᱭᱟᱜᱼᱟ ᱛᱮ ᱡᱤᱞ ᱯᱤᱴᱷᱟᱹ ᱠᱚᱫᱚ
ᱚᱱᱠᱟ ᱫᱚ ᱦᱟᱸᱜ ᱵᱟᱹᱞᱤᱧ ᱞᱟᱹᱭ ᱫᱟᱲᱮᱭᱟᱜ ᱠᱟᱱᱟ ᱛᱤᱱᱟᱹᱜ ᱜᱟᱱ ᱞᱤᱧ ᱡᱚᱢ ᱫᱟᱲᱮᱭᱟᱜᱼᱟ ᱡᱟᱭᱦᱳᱠ
ᱵᱟ ᱟᱨᱠᱤ ᱛᱤᱱᱟᱹᱜ ᱴᱟ ᱟᱨᱠᱤ ᱵᱤᱱ ᱠᱩᱥᱤᱭᱟᱜᱼᱟ ᱡᱤᱞ ᱯᱤᱴᱷᱟᱹ ᱠᱚ
ᱦᱮᱸ ᱡᱤᱞ ᱯᱤᱴᱷᱟᱹ ᱛᱚ ᱟᱵᱚ ᱥᱟᱨᱡᱚᱢ ᱢᱟᱱᱮ ᱥᱟᱨᱡᱚᱢ ᱥᱟᱠᱟᱢ ᱛᱮ ᱮᱢᱱᱤ ᱛᱮᱵᱚᱱ ᱯᱤᱴᱷᱟᱹᱭᱟ ᱛᱟᱦᱚᱞᱮ ᱚᱱᱟ ᱨᱮᱱᱟᱜ ᱥᱚᱴᱟᱜ ᱜᱮ ᱟᱞᱟᱫᱟ ᱢᱟᱱᱮ ᱵᱷᱟᱜᱤ ᱜᱮ ᱵᱩᱡᱷᱟᱹᱜᱼᱟ ᱥᱤᱵᱤᱞ ᱜᱮᱭᱟ ᱦᱮᱸ ᱛᱟ ᱟᱵᱤᱱ ᱦᱚᱸ ᱡᱟᱦᱟᱸ ᱛᱤᱥ ᱚᱵᱚᱥᱥᱳᱭ ᱚᱱᱟ ᱵᱤᱰᱟᱹᱣ ᱵᱤᱱ ᱟᱨᱠᱤ
ᱦᱮᱸ ᱟᱞᱤᱧ ᱫᱚᱞᱤᱧ ᱵᱤᱰᱷᱟᱹᱣ ᱵᱟᱲᱟ ᱟᱠᱟᱫ ᱜᱮᱭᱟ᱾
ᱟᱪᱪᱷᱟ ᱟᱨ ᱞᱮᱴᱚ ᱠᱚᱫᱚ ᱵᱤᱱ ᱡᱚᱢ ᱵᱟᱲᱟ ᱟᱠᱟᱫ ᱜᱮᱭᱟ ᱛᱚ
ᱦᱮᱸ ᱞᱮᱴᱚ ᱠᱚᱞᱤᱧ ᱡᱚᱢ ᱵᱟᱲᱟ ᱟᱠᱟᱫ ᱜᱮᱭᱟ᱾
ᱦᱮᱸ
ᱟᱹᱞᱤᱧ ᱫᱚ ᱥᱟᱠᱟᱢ ᱯᱤᱴᱷᱟᱹ ᱠᱚᱫᱚ ᱡᱟᱹᱥᱛᱤ ᱧᱚᱜ ᱜᱮᱞᱤᱧ ᱠᱩᱥᱤᱭᱟᱜ ᱜᱮᱭᱟ,
ᱟᱹᱪᱷᱟ